ᱦᱮᱸ ᱡᱚᱦᱟᱨ ᱜᱮ
ᱦᱮᱸ ᱡᱚᱦᱟᱨ ᱜᱮ
ᱦᱳᱭᱛᱚ ᱨᱚᱲ ᱠᱚᱵᱤᱱ ᱟᱸᱡᱚᱢ ᱧᱟᱢᱮᱫᱼᱟ ᱴᱷᱟᱹᱣᱠᱟᱹ ᱥᱟᱺᱦᱤᱡ
ᱦᱮᱸ ᱟᱸᱡᱚᱢᱚᱜ ᱠᱟᱱᱟ
ᱟᱪᱪᱷᱟ ᱟᱪᱪᱷᱟ ᱦᱮᱸᱛᱚ ᱟᱵᱮᱱᱟᱜ ᱦᱚᱸ ᱢᱚᱸᱡᱽ ᱜᱮ ᱟᱸᱡᱚᱢᱚᱜ ᱠᱟᱱᱟ
ᱚ ᱡᱟᱦᱟᱸᱱᱟᱜ ᱟᱣᱟᱡᱽ ᱠᱚ ᱟᱢᱚᱜ ᱠᱟᱱᱟ ᱠᱤ ᱵᱟᱭᱨᱮ ᱠᱷᱚᱱᱟᱜ
ᱵᱟᱝ ᱵᱟᱝ ᱪᱮᱫ ᱦᱚᱸ ᱵᱟᱝ ᱟᱸᱡᱚᱢᱚᱜ ᱠᱟᱱᱟ ᱠᱞᱤᱭᱟᱨᱞᱤ ᱴᱷᱤᱠ ᱥᱟᱺᱦᱤᱡ ᱜᱮ ᱟᱸᱡᱚᱢᱚᱜ ᱠᱟᱱᱟ
ᱚ ᱦᱤᱛᱚᱜ ᱫᱚ ᱢᱟᱱᱮ ᱴᱷᱤᱠ ᱜᱮ ᱟᱡᱚᱢᱚᱜ ᱜᱮᱭᱟ ᱥᱤᱧ ᱵᱮᱲᱟ ᱜᱮ ᱟᱨᱠᱤ ᱰᱤᱥᱴᱟᱵ ᱜᱮᱭᱟ ᱢᱟᱱᱮ ᱵᱟᱭᱨᱮ ᱠᱷᱚᱱᱟᱜ ᱟᱣᱟᱡ ᱦᱤᱡᱩᱜ ᱟ
ᱦᱳᱭ ᱦᱳᱭ ᱱᱤᱛᱚᱜ ᱫᱚ ᱧᱤᱫᱟᱹ ᱛᱚ ᱡᱚᱛᱚ ᱦᱚᱲ ᱥᱟᱱᱛᱚ ᱠᱟᱱᱟ ᱯᱚᱨᱤᱵᱟᱨ ᱴᱟᱜ ᱦᱚ ᱛᱟᱦᱚᱞᱮ ᱠᱤᱫᱩ ᱵᱟᱲᱟᱭ ᱱᱟᱯᱮ ᱥᱮ ᱟᱹᱣᱨᱤ
ᱦᱮᱸ ᱠᱤᱫᱩ ᱫᱚ ᱦᱩᱭ ᱠᱟᱱᱟ
ᱟᱪᱪᱷᱟ ᱪᱟ ᱛᱟᱦᱚᱞᱮ ᱡᱟᱹᱯᱤᱫ ᱵᱟᱲᱟᱭ ᱫᱟᱯᱮ
ᱵᱟᱝ ᱱᱤᱛᱳᱜ ᱨᱮᱫᱚ ᱵᱟᱝ ᱫᱚᱥᱴᱟ ᱱᱤᱛ ᱵᱟᱡᱟᱜ ᱠᱟᱱᱟ ᱱᱤᱛᱳᱜ ᱨᱮᱫᱚ ᱵᱟᱝ ᱫᱮᱨᱤᱟᱜ ᱟᱨᱠᱤ ᱮᱜᱟᱨᱚᱴᱟ ᱦᱚᱸ ᱛᱤᱭᱳᱜ ᱜᱮᱭᱟ
ᱦᱩᱸ ᱩ ᱛᱚ᱾
ᱟᱯᱮ ᱫᱚ?
ᱟᱞᱮ ᱦᱚᱸ ᱡᱚᱢ ᱵᱟᱲᱟ ᱠᱟᱛᱮᱫ ᱜᱮ ᱱᱚᱜᱼᱚᱭ ᱫᱩᱲᱩᱵ ᱵᱟᱲᱟ ᱠᱟᱱᱟᱞᱮ᱾ ᱱᱤᱛᱚᱜ ᱫᱚ ᱦᱟᱸᱜ ᱠᱟᱹᱢᱤ ᱫᱚ ᱚᱱᱠᱟ ᱮᱠᱴᱟ ᱵᱟᱹᱱᱩᱜ ᱟᱠᱟᱟᱜᱼᱟ ᱛᱚ ᱡᱟᱹᱯᱤᱫ ᱪᱷᱟᱲᱟ ᱧᱤᱫᱟᱹ ᱫᱚ ᱪᱮᱫ ᱠᱟᱹᱢᱤ ᱛᱟᱵᱚᱱ,
ᱦᱩᱸ ᱦᱩᱸ
ᱥᱤᱧ ᱵᱚᱱ ᱠᱟᱹᱢᱤᱭᱟ ᱧᱤᱫᱟᱹ ᱫᱚᱵᱚᱱ ᱡᱤᱨᱟᱹᱜᱼᱟ ᱛᱚ᱾
ᱦᱳᱭ ᱚᱱᱟᱜᱮ
ᱦᱩ ᱟᱫᱚ ᱦᱟᱸᱜ ᱧᱤᱨᱟᱹᱜ ᱚᱱᱠᱟ ᱜᱮ ᱚᱠᱛᱚ ᱠᱚ ᱟᱹᱣᱨᱤᱭᱟᱜᱼᱟ ᱡᱟᱹᱯᱤᱫ ᱵᱟᱲᱟᱭ ᱦᱩᱭᱩᱜᱼᱟ᱾
ᱦᱩᱸ ᱦᱩᱸ᱾
ᱛᱟᱦᱞᱮ ᱪᱮᱫ ᱠᱚᱵᱤᱱ ᱪᱤᱠᱟᱹᱭᱮᱫᱼᱟ ᱱᱤᱛᱚᱜ ᱫᱚ, ᱫᱩᱲᱩᱵ ᱵᱟᱲᱟ ᱟᱠᱟᱱ ᱜᱮᱭᱟᱵᱤᱱ?
ᱦᱳᱭ ᱫᱩᱲᱩᱵ ᱵᱟᱲᱟ ᱜᱮ ᱱᱤᱛᱚ ᱫᱚ ᱱᱚᱜᱼᱚᱭ,
ᱩ ᱦᱮ ᱛᱚ,
ᱚᱲᱟᱜ ᱨᱮᱠᱷᱟᱱ ᱫᱚ ᱜᱚᱞᱯᱚ ᱵᱟᱲᱟ ᱦᱩᱭ ᱠᱚᱜᱼᱟ ᱱᱤᱛᱚᱜ ᱫᱚ, ᱡᱟᱦᱟᱸᱭ ᱠᱚᱥᱟᱜ ᱜᱮ ᱟᱨᱠᱤ ᱚᱲᱟᱜ ᱦᱚᱲ ᱥᱟᱞᱟᱜ᱾ ᱡᱟᱦᱟᱱᱟᱜ ᱠᱚ ᱟᱫᱚ ᱱᱚᱸᱰᱮ ᱛᱚ ᱱᱤᱛᱚᱜ ᱫᱚ ᱡᱚᱢ ᱵᱟᱲᱟ ᱯᱚᱨᱮ ᱫᱚ ᱟᱫᱚ, ᱩᱱ ᱫᱚ ᱵᱳᱤ ᱦᱚ ᱵᱟᱝ ᱚᱴᱟ ᱵᱩᱡᱳᱟ ᱛᱚ ᱩᱱ ᱫᱚ ᱯᱷᱩᱱᱤ ᱵᱮᱥ
ᱞᱟᱹᱭᱮᱟ ᱚᱲᱟᱜ ᱨᱮᱵᱮᱱ ᱛᱟᱦᱮᱸ ᱞᱮᱱᱠᱷᱟᱱ ᱵᱮᱱ ᱜᱚᱞᱯᱷᱚ ᱵᱟᱲᱟ ᱠᱮᱭᱟ, ᱚᱱᱠᱟ ᱜᱮ ᱦᱟᱸᱜ ᱟᱹᱞᱤᱧ ᱫᱚ ᱦᱟᱸᱜ ᱡᱩᱫᱤ ᱚᱲᱟᱜ ᱨᱮᱞᱤᱧ ᱛᱟᱦᱮᱸ ᱠᱚᱜᱼᱟ ᱱᱤᱛᱚᱜ ᱫᱚ ᱦᱳᱭᱛᱳ ᱦᱟᱸᱜ, ᱫᱟᱲᱟᱱ ᱞᱤᱧ ᱩᱰᱩᱠ ᱠᱚᱜᱼᱟ, ᱦᱟᱱᱮ ᱠᱩᱠᱢᱩ ᱫᱤᱥᱚᱢ ᱥᱮᱫ,
ᱟᱪᱪᱷᱟ,
ᱦᱚᱸ ᱱᱟᱯᱟᱭ ᱜᱤ,
ᱦᱳᱭ,
ᱚᱻᱛᱟᱦᱚᱞᱮ ᱚᱲᱟᱜ ᱥᱮᱫ ᱫᱚ ᱯᱷᱚᱱ ᱵᱟᱲᱟ ᱞᱮᱼᱟ ᱵᱤᱱ ᱥᱮ ᱵᱟᱝ ᱟᱠᱟᱨᱮ ᱦᱮᱱᱟᱜ ᱵᱤᱱᱟ?
ᱚ ᱟᱹᱞᱤᱧ ᱫᱚ ᱦᱟᱸᱜ ᱵᱟᱭᱨᱮ ᱨᱮᱜᱮ ᱦᱮᱱᱟᱜ ᱟᱠᱟᱫ ᱞᱤᱧᱟᱹ ᱚᱲᱟᱜ ᱥᱮᱫ ᱫᱚ ᱦᱟᱸᱜ ᱯᱷᱳᱱ ᱫᱚ ᱦᱟᱸᱜ ᱞᱤᱧ ᱯᱷᱳᱱ ᱞᱮᱜᱼᱟ ᱥᱮᱛᱟᱜ ᱛᱚ ᱢᱮᱱᱠᱷᱟᱱ ᱛᱟᱨᱟᱥᱤᱧ ᱚᱠᱛᱚ ᱫᱚ ᱦᱟᱸᱜ ᱵᱟᱝᱞᱤᱧ ᱯᱷᱳᱱ ᱟᱠᱟᱫᱼᱟ, ᱟᱫᱚ ᱚᱱᱟᱜᱮ ᱢᱚᱱᱮ ᱵᱟᱲᱟᱭᱮᱫ ᱛᱟᱦᱮᱸᱱᱟ ᱞᱤᱧ ᱯᱷᱳᱱ ᱠᱟᱛᱮᱛ ᱠᱟᱹᱴᱤᱡ ᱞᱤᱧ ᱠᱩᱞᱤ ᱵᱟᱲᱟ ᱠᱚᱣᱟ ᱪᱮᱫ ᱞᱮᱠᱟᱭ ᱫᱟᱜ ᱵᱟᱲᱟ ᱠᱮᱼᱟ ᱚᱱᱛᱮ ᱟᱫᱚ ᱦᱟᱸᱜ ᱵᱟᱹᱞᱤᱧ ᱯᱷᱳᱱ ᱞᱮᱫᱼᱟ ᱚᱱᱟ ᱛᱚ ᱵᱟᱞᱤᱧ ᱧᱟᱢ ᱞᱮᱟ ᱡᱟᱹᱯᱤᱫ ᱵᱟᱲᱟ ᱞᱮᱫᱼᱟ ᱞᱤᱧ ᱛᱚ, ᱵᱮᱨᱮᱫ ᱵᱟᱲᱟ ᱠᱟᱛᱮᱫ ᱜᱮ ᱵᱟᱡᱟᱨ ᱛᱮ ᱞᱤᱧ ᱪᱟᱞᱟᱣ ᱵᱟᱲᱟᱭᱮᱱᱟ ᱚᱱᱛᱮ ᱠᱷᱚᱱ ᱜᱟᱹᱰᱤ ᱵᱤᱞᱚᱝᱢ ᱛᱮᱞᱤᱧ ᱦᱮᱡ ᱮᱱᱟ, ᱛᱟᱦᱚᱞᱮ ᱚᱲᱟᱜ ᱦᱚᱲ ᱫᱚ ᱦᱟᱸᱜ ᱞᱚᱜᱚᱱ ᱠᱚ ᱡᱟᱯᱤᱫᱟ ᱛᱚ,
ᱦᱩᱸ ᱦᱩᱸ
ᱟᱨᱚ ᱚᱲᱟᱜ ᱠᱚᱨᱮ ᱫᱚ ᱩᱱᱟᱹᱜ ᱴᱟ ᱴᱟᱣᱟᱨ ᱦᱚᱸ ᱵᱟᱭ ᱧᱟᱢᱟ, ᱟᱞᱮ ᱚᱸᱰᱮ ᱫᱚ ᱛᱟᱦᱚᱞᱮ ᱧᱤᱫᱟᱹ ᱫᱚ ᱦᱟᱸᱜ ᱨᱚᱯᱚᱲ ᱫᱚ ᱠᱟᱹᱴᱤᱡ ᱡᱟᱞᱟ ᱜᱤᱭᱟ,
ᱚᱸ ᱟᱞᱮ ᱦᱚᱸ ᱮᱢᱚᱱ ᱡᱚᱛᱚ ᱦᱚᱲᱟ ᱨᱤᱪᱮᱡ ᱪᱟᱵᱟ ᱟᱠᱟᱱ ᱛᱟᱞᱮᱭᱟ᱾ ᱚᱲᱟᱜ ᱨᱮᱱᱟᱜ ᱵᱟᱨᱭᱟ ᱯᱷᱳᱱ, ᱟᱨ ᱟᱹᱞᱤᱧᱟᱜ ᱦᱚᱸ ᱟᱫᱚ ᱯᱷᱳᱱ ᱛᱮᱦᱚᱸ ᱵᱟᱞᱮ ᱠᱟᱛᱷᱟᱜ ᱠᱟᱱᱟ᱾
ᱟᱪᱪᱷᱟ, ᱟᱪᱪᱷᱟ ᱟᱹᱰᱤ ᱜᱮ ᱢᱩᱥᱠᱤᱞ ᱜᱮᱭᱟ ᱯᱷᱳᱱ ᱠᱟᱛᱮᱜ ᱛᱤᱱᱟᱹᱜ ᱥᱚᱦᱚᱡᱽ ᱛᱮᱵᱚᱱ ᱡᱳᱜᱟᱡᱳᱜ ᱮᱼᱟ ᱢᱮᱱᱠᱷᱟᱱ ᱚᱱᱠᱟ ᱜᱮ ᱦᱟᱸᱜ ᱨᱤᱪᱟᱨᱡᱽ ᱠᱚ ᱵᱟᱝ ᱛᱟᱦᱮᱸ ᱞᱮᱱᱠᱷᱟᱱ ᱟᱹᱰᱤ ᱜᱮ ᱡᱟᱞᱟ᱾
ᱦᱮᱸ ᱟᱹᱰᱤᱜᱮ ᱪᱟᱞᱟᱜ ᱟᱨ ᱢᱤᱫ ᱥᱟᱶᱛᱮ ᱨᱮ ᱪᱟᱵᱟ ᱟᱠᱟᱱᱟ ᱯᱩᱨᱟᱹ ᱡᱚᱛᱚ ᱠᱷᱳᱱ᱾
ᱦᱮᱸ ᱵᱟᱠᱷᱟᱱ, ᱟᱱ ᱡᱟᱦᱟᱸ ᱛᱤᱱᱟᱹᱜ ᱜᱮ ᱫᱟᱹᱢᱤ ᱯᱷᱳᱱ ᱦᱟᱛᱟᱣ ᱵᱤᱱ ᱥᱮ, ᱨᱤᱪᱟᱨᱡᱽ ᱠᱚ ᱵᱟᱝ ᱛᱟᱦᱮᱸ ᱞᱮᱱᱠᱷᱟᱱ ᱠᱳᱱᱳ ᱯᱷᱳᱱ ᱨᱮᱱᱟᱜ ᱢᱩᱞᱚ ᱜᱮ ᱵᱟᱝ ᱛᱟᱦᱮᱱᱟ᱾
ᱵᱟᱝ ᱵᱟᱝ ᱦᱸ ᱪᱟᱯᱟ ᱜᱤᱰᱤ ᱠᱷᱟᱡ ᱪᱤᱞᱤ ᱦᱚᱸ ᱵᱟᱠᱚ ᱠᱚᱭᱚᱜᱼᱟ ᱚᱲᱟᱜ ᱨᱮᱦᱚᱸ,
ᱚᱱᱟ ᱜᱮ᱾
ᱟᱛᱚ ᱪᱤᱠᱟᱹ ᱭᱟᱵᱤᱱ ᱢᱟ ᱚᱠᱛᱚ ᱨᱮ ᱠᱟᱹᱣᱰᱤ ᱠᱚᱸᱦᱚ ᱵᱟᱭ ᱛᱟᱦᱮᱱ ᱥᱚᱵᱽ ᱥᱚᱢᱚᱭ ᱫᱚ ᱡᱮ ᱟᱵᱚ ᱫᱚ ᱦᱟᱸᱜ ᱠᱤᱥᱟᱹᱬ ᱦᱚᱲ ᱫᱚ ᱵᱟᱝ ᱠᱟᱱᱟ ᱵᱚᱱ ᱾ ᱠᱮ ᱪᱟᱵᱟᱜ ᱞᱟᱦᱟ ᱨᱮᱜᱮ ᱵᱚᱱ ᱨᱤᱪᱟᱨᱡᱟ ᱥᱮ ᱢᱤᱫ ᱫᱷᱟᱣ ᱨᱮ ᱢᱤᱫ ᱥᱮᱨᱢᱟ ᱨᱮᱱᱟᱜ ᱨᱤᱪᱼᱼ ᱟᱡᱠᱟ ᱱᱚᱝᱠᱟᱼᱼ
ᱱᱤᱛᱟᱨ ᱫᱚ ᱵᱟᱱᱩᱜᱼᱟ ᱾ ᱚᱱᱠᱟ ᱰᱮᱨᱤᱜ ᱜᱤᱭᱟ ᱟᱨᱠᱤ ᱢᱤᱫ ᱫᱤᱱ ᱵᱟᱨᱥᱤᱢ ᱢᱤᱫ ᱥᱚᱯᱛᱟᱦ ᱦᱚᱸ ᱰᱮᱨᱤᱜᱼᱟ ᱯᱟᱸᱪ ᱫᱤᱱ ᱫᱚᱼᱼ ᱱᱚᱝᱠᱟ ᱦᱚᱸ ᱦᱩᱭᱟᱠᱟᱱᱟ ᱡᱮ ᱯᱚᱱᱨᱚ ᱠᱩᱲᱤ ᱫᱤᱱ ᱯᱚᱨᱮ ᱦᱚᱞᱤᱧ ᱨᱤᱪᱟᱨᱡᱽ ᱠᱟᱜ ᱟᱨ ᱾ ᱠᱤ ᱤᱱᱟᱹ ᱫᱚ ᱵᱟᱝ ᱫᱤᱧ ᱡᱩᱫᱤ ᱵᱮᱥ ᱡᱟᱦᱟᱸ ᱱᱟᱜᱼᱼ
ᱟᱞᱤᱧ ᱦᱚᱸ ᱚᱱᱠᱟᱜᱮ ᱱᱚᱜᱼᱚᱭ ᱱᱚᱰᱮ ᱞᱤᱧ ᱛᱟᱦᱮᱱ ᱠᱷᱟᱱ ᱠᱟᱹᱴᱤᱡ ᱯᱷᱳᱱ ᱠᱚᱞᱤᱧ ᱨᱤᱪᱟᱨᱡᱽ ᱵᱟᱲᱟᱭᱟ ᱾ ᱪᱮᱫᱟᱜ ᱥᱮ ᱥᱟᱨᱟ ᱫᱤᱱ ᱯᱷᱳᱱ ᱠᱚ ᱜᱷᱟᱱᱴᱟ ᱵᱟᱲᱟᱜᱼᱟ ᱥᱮ ᱾
ᱦᱩᱸ ᱦᱩᱸ ᱾
ᱢᱮᱱᱠᱷᱟᱱ ᱱᱚᱲᱟᱜ ᱨᱮᱞᱤᱧ ᱛᱟᱦᱮᱱ ᱠᱷᱟᱱ ᱫᱚ ᱢᱤᱫ ᱢᱟᱥ ᱰᱮᱲ ᱢᱟᱥ ᱛᱟᱦᱮᱱ ᱜᱮᱭᱟ ᱱᱚᱝᱠᱟ ᱠᱟᱛᱼᱼ ᱡᱚ ᱡᱤᱭᱳ ᱥᱤᱢ ᱠᱟᱱ ᱛᱟᱹᱞᱤᱧ ᱦᱟᱸᱜᱼᱼ ᱤᱱᱠᱟᱢᱤᱝ ᱠᱚᱞ ᱫᱚ ᱦᱟᱸᱜ ᱵᱟᱝ ᱵᱚᱱᱫᱚᱜ ᱛᱟᱹᱞᱤᱧᱟ ᱛᱟᱦᱚᱞᱮ ᱟᱫᱚ ᱚᱱᱟᱛᱮ ᱨᱤᱪᱟᱨᱡᱽ ᱦᱚᱸ ᱵᱟᱞᱤᱧ ᱨᱤᱪᱟᱨᱡᱟ ᱠᱷᱟᱡᱮ ᱛᱮᱜᱮ ᱾ ᱴᱟᱣᱟᱨ ᱠᱚᱦᱚᱸ ᱴᱷᱤᱠ ᱴᱷᱟᱠ ᱵᱟᱭ ᱧᱟᱢᱟ ᱾ ᱟᱨ ᱫᱤᱱ ᱨᱮ ᱨᱤᱪᱟᱨᱡᱽ ᱠᱟᱛᱮᱫ ᱦᱚᱸ ᱮᱢ ᱵᱤ ᱦᱚᱸ ᱵᱟᱞᱤᱧ ᱪᱟᱵᱟ ᱫᱟᱲᱮᱭᱟᱜᱼᱟ, ᱟᱨ ᱨᱤᱪᱟᱨᱡᱽ ᱠᱟᱛᱮ ᱦᱚᱸᱼᱼ ᱚᱠᱚᱭ ᱟᱫᱚᱞᱤᱧ ᱯᱷᱳᱱ ᱱᱟᱠᱚᱣᱟ ᱯᱷᱳᱱ ᱞᱮᱠᱟ ᱦᱚᱲ ᱠᱚᱦᱚᱸ ᱵᱟᱹᱱᱩᱜ ᱠᱚᱣᱟ ᱟᱨ ᱡᱟᱦᱟᱸᱭ ᱠᱚ ᱯᱷᱳᱱ ᱱᱟᱹᱞᱤᱧ ᱠᱷᱟᱱᱞᱤᱧᱼᱼ ᱠᱷᱩᱞᱟᱹᱣ ᱠᱮᱫ ᱜᱮ ᱵᱟᱥ ᱚᱱᱟᱛᱮ ᱨᱤᱪᱟᱨᱡᱽ ᱦᱚᱸ ᱵᱟᱞᱤᱧ ᱨᱤᱪᱟᱨᱡᱽ ᱵᱟᱲᱟᱭᱟ ᱟᱹᱞᱤᱧ ᱫᱚ ᱾
ᱦᱚᱭ ᱚᱝᱠᱟ ᱾
ᱟᱨ ᱮᱢᱱᱤ ᱛᱮᱦᱚᱸᱭ ᱡᱚᱴᱟᱣ ᱜᱟᱛᱮ ᱠᱚᱢᱟ ᱟᱭᱢᱟ ᱜᱟᱱ ᱜᱮ ᱦᱮᱱᱟᱜ ᱠᱚᱣᱟ ᱟᱫᱚ ᱩᱱᱟᱹᱜ ᱜᱚᱴᱟ ᱫᱚ ᱦᱟᱸᱜ ᱵᱟᱹᱞᱤᱧ ᱯᱷᱳᱱ ᱵᱟᱲᱟᱣ ᱠᱚᱣᱟ ᱟᱹᱞᱤᱧ ᱫᱚ ᱾ ᱟᱠᱚ ᱠᱚ ᱯᱷᱳᱱ ᱠᱷᱟᱱ ᱩᱱ ᱫᱚ ᱦᱟᱸᱜ ᱴᱷᱤᱠ ᱜᱮ ᱦᱟᱸᱜ ᱞᱤᱧ ᱜᱚᱞᱯᱷᱚ ᱵᱟᱲᱟᱣᱟᱜ ᱠᱚᱜᱮ ᱾
ᱦᱩᱸ ᱦᱩᱸ ᱾
ᱟᱨ ᱵᱟᱝᱠᱷᱟᱱ ᱩᱱᱟᱹᱜᱴᱟ ᱫᱚ ᱯᱷᱳᱱ ᱠᱚᱫᱚ ᱦᱟᱸᱜ ᱵᱟᱞᱤᱧ ᱩᱥᱚᱫᱟᱹᱣ ᱜᱮᱭᱟ ᱟᱹᱞᱤᱧ ᱛᱮᱫᱚ ᱾
ᱦᱟᱸᱜ ᱾
ᱟᱹᱰᱤ ᱟᱭᱢᱟ ᱡᱩᱫᱤ ᱚᱱᱠᱟ ᱫᱚᱢᱮ ᱜᱟᱱ ᱜᱮ ᱯᱷᱤᱨᱤ ᱞᱤᱧ ᱛᱟᱦᱮᱱᱟ ᱠᱟᱹᱴᱤᱡ ᱨᱚᱯᱚᱲ ᱠᱚ ᱥᱟᱱᱟ ᱜᱚᱫ ᱠᱮᱫ ᱞᱤᱧ ᱜᱮ ᱡᱟᱦᱟᱸᱭ ᱠᱚ ᱥᱟᱶᱟᱣ ᱾ ᱟᱨ ᱞᱤᱧ ᱯᱷᱳᱱ ᱟᱠᱚᱣᱟ ᱾
ᱳᱭ ᱱᱤᱡᱮ ᱦᱚᱸ ᱚᱱᱠᱟ ᱜᱮ ᱾
ᱦᱮᱸ ᱟᱞᱤᱧ ᱞᱤ ᱯᱷᱳᱱᱟᱢ ᱾ ᱟᱞᱤᱧ ᱜᱮ ᱠᱟᱹᱴᱤᱡ ᱚᱠᱟ ᱞᱮᱠᱟ ᱪᱚᱞᱤᱧ ᱵᱩᱡᱟ ᱯᱟᱪᱮᱫ ᱦᱟᱸᱜ ᱪᱮᱫ ᱮ ᱠᱟᱢᱤᱭᱮᱜ ᱪᱮᱫ ᱵᱮᱥᱛᱚ ᱨᱮ ᱦᱮᱱᱟᱭ ᱯᱟᱪᱮᱫ ᱟᱞᱤᱧᱟᱜ ᱾ ᱠᱚᱞ ᱛᱮ ᱰᱤᱥᱴᱟᱵᱚᱜᱼᱟᱭ ᱱᱚᱝᱠᱟ ᱜᱮ ᱢᱚᱱᱮᱭ ᱦᱩᱭᱩᱜᱼᱟ ᱾
ᱦᱳᱭ ᱦᱳᱭ ᱢᱚᱱᱮ ᱦᱩᱭᱩᱜ ᱜᱮᱭᱟ ᱾
ᱛᱚ ᱛᱟᱦᱚᱞᱮ ᱟᱵᱤᱱ ᱫᱚᱵᱤᱱ ᱯᱷᱚ ᱟᱵᱤᱱ ᱦᱚᱵᱤᱱ ᱛᱟᱦᱚᱞᱮ ᱨᱤᱪᱨᱟᱡᱽ ᱵᱟᱱᱩᱜᱼᱟ ᱚᱱᱟ ᱵᱟᱵᱤᱱ ᱯᱷᱳᱱ ᱵᱟᱲᱟᱣ ᱠᱟᱜᱼᱟ ᱾
ᱵᱟᱝ ᱵᱟᱝ ᱟᱞᱤᱧ ᱵᱟᱞᱤᱧ ᱯᱷᱳᱱ ᱠᱟᱫᱟ, ᱟᱨ ᱱᱚᱰᱮ ᱨᱩᱢ ᱨᱮ ᱯᱷᱳᱱ ᱢᱮᱱᱟᱜ ᱨᱮᱸᱦᱚᱸ ᱟᱫᱚᱼᱼ ᱵᱟᱞᱤᱧ ᱢᱚᱱᱮ ᱠᱟᱫᱟ ᱛᱮᱦᱮᱧ ᱫᱚ ᱯᱷᱳᱱ ᱾ ᱚᱱᱠᱟ ᱵᱮᱥᱛᱚ ᱫᱩᱠ ᱨᱮ ᱢᱮᱱᱟᱜ ᱞᱤᱧ ᱨᱮᱸᱦᱚᱸ ᱞᱟᱹᱭ ᱫᱚᱠᱚ ᱞᱟᱹᱭᱟ ᱵᱟᱠᱚ ᱵᱟᱭ ᱯᱷᱳᱱ ᱞᱮᱫᱟ ᱾ ᱨᱚᱵᱤᱵᱟᱨ ᱠᱷᱱᱟᱜ ᱟᱨ ᱦᱚᱸ ᱯᱷᱳᱱ ᱫᱚᱨᱠᱟᱨ ᱢᱤᱫ ᱫᱷᱟᱣ ᱜᱟᱱ ᱫᱚ ᱾
ᱦᱚᱭ ᱦᱚᱭ ᱚᱲᱟᱜ ᱦᱚᱲ ᱢᱟ ᱥᱟᱨᱟ ᱫᱤᱱ ᱜᱮᱠᱚ ᱩᱭᱦᱟᱹᱨ ᱵᱚᱱ ᱾ ᱵᱟᱦᱮᱨᱮ ᱨᱮ ᱢᱮᱱᱟᱜ ᱠᱟᱜ ᱵᱚᱱᱟ, ᱟᱫᱚ ᱚᱱᱠᱟ ᱢᱤᱫ ᱵᱟᱨ ᱫᱷᱟᱣ ᱠᱟᱛᱮ ᱯᱷᱳᱱ ᱠᱟᱛᱮ ᱠᱷᱳᱡ ᱠᱷᱚᱵᱚᱨ ᱦᱟᱛᱼᱼ ᱦᱟᱛᱟᱣ ᱫᱚ ᱞᱟᱠᱛᱤ ᱠᱟᱱ ᱜᱮᱭᱟ ᱾
ᱦᱚᱭ, ᱟᱫᱚ ᱵᱟᱝ ᱮᱠᱟᱞ ᱛᱮ ᱜᱟᱯᱟ ᱥᱤᱛᱟᱜ ᱧᱤᱫᱟᱹ ᱦᱚ ᱧᱤᱫᱟᱹᱭ ᱱᱟ ᱾
ᱦᱚᱭ ᱦᱚᱭ ᱾
ᱩᱸᱦᱦ ᱾
ᱚᱱᱟ ᱼᱼ ᱦ ᱛᱟᱦᱞᱮ ᱚᱲᱟᱜ ᱠᱚᱨᱮ ᱫᱚ ᱚᱠᱚᱭ ᱠᱚ ᱦᱮᱱᱟᱜ ᱠᱚᱣᱟ ᱚᱱᱠᱟ ᱫᱚ?
ᱚ ᱱᱤᱛᱚᱜ ᱫᱚ ᱚᱠᱚᱭ ᱦᱚᱸ ᱵᱟᱹᱱᱩᱜ ᱠᱚ ᱵᱳᱞᱛᱮ ᱢᱟ ᱵᱟᱵᱟ ᱾ ᱟᱨ ᱵᱩᱱᱩ ᱩᱱᱠᱤᱱ ᱜᱮ ᱾ ᱩᱱᱠᱩ ᱜᱮ ᱟᱨᱠᱤ ᱯᱮ ᱦᱚᱲ ᱜᱮ ᱠᱚ ᱛᱟᱦᱮᱱ ᱜᱮᱭᱟ ᱾
ᱟᱪᱪᱷᱟ ᱟᱪᱪᱷᱟ ᱦᱳᱭ ᱛᱚ ᱾ ᱟᱞᱮ ᱦᱚᱸ ᱚᱱᱠᱟᱜ ᱜᱮ ᱢᱟ ᱛᱟᱹᱠᱤᱱ ᱢᱮᱱᱟᱜ ᱤᱱᱟᱹᱦᱟᱜ ᱟᱨ ᱫᱟᱹᱫᱩ ᱛᱟᱠᱤᱱ ᱦᱮᱱᱟᱜ ᱠᱤᱱᱟ ᱟᱨ ᱵᱟᱝ ᱦᱟᱛᱚᱢ ᱨᱮᱱᱟᱜ ᱦᱟᱛᱚᱢ ᱨᱮᱱ ᱢᱤᱫᱴᱮᱱ ᱵᱩᱱᱩ ᱦᱮᱱᱟᱭᱟ ᱛᱟᱦᱚᱞᱮ ᱩᱱᱤ ᱦᱟᱸᱜ ᱡᱮ ᱵᱟᱝ ᱫᱚ ᱟᱞᱮ ᱴᱷᱮᱱ ᱜᱮ ᱦᱟᱸᱜ ᱡᱟᱹᱱᱤᱡ ᱦᱮᱱᱟᱭᱟ ᱢᱟᱱᱮ ᱨᱩᱣᱟᱹ ᱵᱟᱲᱟᱜ ᱠᱟᱱ ᱛᱟᱸᱦᱮᱸᱜᱼᱟ ᱩᱱᱤ ᱦᱚᱸ ᱦᱳᱥᱴᱮᱞ ᱨᱮᱜᱮ ᱛᱟᱸᱦᱮᱱᱟᱭ ᱾
ᱟᱪᱪᱷᱟ ᱾
ᱛᱟᱦᱞᱮ ᱩᱱᱤ ᱦᱚᱸ ᱨᱩᱣᱟᱹ ᱵᱟᱲᱟᱜ ᱠᱟᱱ ᱛᱟᱦᱮᱸᱜ ᱮ ᱫᱚᱢᱮ ᱾ ᱟᱫᱚ ᱟᱹᱜᱩ ᱠᱟᱫᱮᱭᱟᱠᱚ ᱡᱟᱹᱱᱤᱡ ᱠᱷᱟᱱ ᱟᱸᱡᱚᱢ ᱵᱟ ᱚᱱᱠᱟ ᱜᱮᱠᱚ ᱞᱮᱭ ᱵᱟᱲᱟᱞᱤᱧ ᱠᱟᱱ ᱛᱟᱸᱦᱮᱸᱜ ᱛᱚ ᱾ ᱢᱟᱱᱮ ᱩᱱᱤ ᱦᱚᱸ ᱪᱮᱫ ᱞᱤᱧ ᱞᱮᱭᱟ ᱚᱲᱟᱜ ᱨᱮ ᱛᱟᱦᱮᱱ ᱠᱷᱟᱱ ᱫᱚ ᱦᱟᱸᱜ ᱟᱹᱰᱤ ᱱᱟᱯᱟᱭ ᱜᱮ ᱛᱟᱸᱦᱮᱱᱟᱭ ᱾
ᱟᱪᱪᱷᱟ ᱾
ᱦᱳᱥᱴᱮᱞ ᱞᱮ ᱤᱫᱤ ᱦᱚᱴᱚ ᱠᱟᱭ ᱠᱷᱟᱱ ᱜᱮ ᱨᱩᱣᱟᱹᱜ ᱟᱭ ᱪᱤᱠᱟᱹᱜᱼᱟ ᱵᱚᱦᱩ ᱠᱤᱪᱷᱩ ᱾
ᱦᱩᱸ ᱾
ᱟ ᱦᱚᱲᱢᱚ ᱡᱩᱛ ᱜᱮ ᱵᱟᱝ ᱛᱟᱸᱦᱮᱱ ᱛᱟᱭᱟ ᱦᱳᱥᱴᱮᱞ ᱞᱮ ᱪᱟᱞᱟᱣ ᱞᱮᱱᱠᱷᱟᱱ ᱜᱮ ᱾ ᱚᱱᱮ ᱮᱠᱫᱚᱢ ᱤᱭᱟᱹ ᱚᱸᱱᱰᱮ ᱚᱱᱛᱮ ᱦᱮ ᱢᱮᱥ ᱨᱮᱞᱮ ᱫᱚᱦᱚ ᱞᱮᱫᱮᱭᱟ ᱦᱟᱸᱜ᱾
ᱦᱩᱸ᱾
ᱛᱟᱦᱚᱞᱮ ᱢᱮᱥ ᱨᱮᱞᱮ ᱫᱚᱦᱚ ᱠᱮᱫᱮᱭᱟ ᱴᱷᱤᱠ ᱜᱮᱭᱟ ᱵᱟᱨ ᱯᱮ ᱫᱤᱱ ᱦᱳᱭᱱᱟ ᱾ ᱯᱷᱳᱱ ᱠᱮᱫᱟᱭ ᱱᱚᱝᱠᱟ ᱱᱚᱝᱠᱟ ᱵᱮᱯᱟᱨ ᱛᱟᱦᱚᱞᱮ ᱟᱹᱜᱩ ᱠᱮᱫᱮᱭᱟᱞᱮ ᱾ ᱟᱹᱜᱩ ᱠᱟᱛᱮᱜ ᱟᱭᱢᱟ ᱫᱤᱱ ᱜᱮ ᱦᱩᱭᱱᱟ ᱛᱟᱦᱚᱞᱮ ᱴᱷᱤ ᱴᱷᱤᱠ ᱜᱮ ᱛᱟᱸᱦᱮᱸ ᱠᱟᱱᱟᱭ ᱛᱟᱦᱚᱞᱮ ᱦᱳᱥᱴᱮᱞ ᱯᱷᱨᱚᱢ ᱠᱚᱞᱮ ᱯᱷᱤᱞᱟᱯ ᱠᱮᱫᱟ ᱦᱳᱥᱴᱮᱞ ᱨᱮᱸᱦᱚᱸ ᱪᱟᱱᱥ ᱠᱚ ᱧᱟᱢ ᱠᱮᱜᱼᱟ ᱞᱤᱥᱴ ᱠᱚᱰᱳᱜ ᱱᱟᱛᱚ ᱾
ᱦᱩᱸ᱾
ᱛᱟᱦᱞᱮ ᱦᱳᱴᱮᱞ ᱨᱮᱸᱦᱚᱸ ᱪᱟᱱᱥ ᱮ ᱧᱟᱢ ᱠᱮᱫᱟ ᱛᱟᱦᱞᱮ ᱴᱷᱤᱠ ᱜᱮᱭᱟ ᱦᱳᱥᱴᱮᱞ ᱞᱮ ᱤᱫᱤ ᱦᱚᱴᱚ ᱠᱟᱫᱮᱭᱟ ᱾ ᱤᱫᱤ ᱦᱚᱴᱚ ᱠᱟᱫᱮᱭᱟᱞᱮ ᱴᱷᱤᱠ ᱜᱮᱭᱟ ᱮᱱ ᱟᱨ ᱮᱱᱦᱤᱞᱳᱜ ᱧᱤᱫᱟᱹ ᱛᱮᱜᱮ ᱯᱷᱳᱱ ᱠᱟᱫᱟᱭ ᱟᱨᱚᱦᱚ ᱱᱚᱝᱠᱟ ᱱᱚᱝᱠᱟ ᱵᱮᱯᱟᱨ ᱾ ᱵᱷᱟᱜᱮ ᱵᱟᱭ ᱵᱩᱡᱮᱜᱼᱟ ᱛᱟᱦᱚᱞᱮ ᱟᱨᱦᱚ ᱫᱚᱥᱟᱨ ᱦᱤᱞᱳᱜ ᱥᱮᱱ ᱠᱟᱛᱮ ᱟᱹᱜᱩ ᱦᱩᱭᱱᱟ᱾
ᱚ᱾
ᱛᱟᱦᱚᱞᱮ ᱦᱟᱸᱜ ᱱᱤᱛᱳᱜ ᱫᱚ ᱚᱲᱟᱜ ᱨᱮᱜᱮ᱾
ᱟᱹᱞᱤᱧ ᱦᱚᱸ ᱢᱟᱨᱟ ᱢᱟᱨᱟᱝ ᱡᱟᱦᱟᱸᱭ ᱟᱨᱠᱤ ᱫᱤᱫᱤ ᱢᱮᱱᱟᱭ ᱛᱟᱞᱮᱭᱟ ᱩᱱᱤ ᱦᱚᱸ ᱯᱟᱹᱦᱤᱞ ᱮ ᱚᱱᱠᱟᱜ ᱛᱟᱦᱮᱸᱜᱼᱮ᱾
ᱦᱚ᱾ ᱟᱫᱚ ᱚᱱᱟᱫᱚ ᱪᱤᱠᱟᱹᱛᱮ ᱪᱮᱫ ᱞᱮᱠᱟᱱ ᱨᱩᱣᱟᱹ ᱥᱮ ᱪᱮᱫ ᱠᱟᱱᱟ ᱦ ᱚᱦᱚ ᱵᱤᱱ ᱞᱟᱹᱭ ᱠᱮᱭᱟ᱾ ᱚᱱᱟ ᱜᱮ ᱦᱟᱸᱜ ᱚᱲᱟᱜ ᱨᱮ ᱛᱟᱦᱮᱱ ᱠᱷᱟᱱ ᱢᱟ ᱢᱚᱡᱽ ᱜᱮ ᱚᱲᱟᱜ ᱨᱮᱫᱚ ᱴᱷᱤᱠ ᱜᱮ ᱡᱚᱛᱚᱣᱟᱜ᱾ ᱦᱳᱥᱴᱮᱞ ᱠᱷᱚᱱ ᱞᱮ ᱟᱹᱜᱩᱭᱮᱭᱟ ᱨᱟᱱ ᱠᱚᱭ ᱡᱚᱢᱟ ᱟᱫᱚ ᱪᱴᱷᱟᱭᱱᱟᱭ ᱡᱚᱛᱚ ᱴᱷᱤᱠ ᱮᱱᱟᱭ᱾
ᱦᱮᱸ ᱛᱚ᱾
ᱟᱨᱚ ᱡᱚᱠᱷᱚᱱ ᱦᱳᱥᱴᱮᱞ ᱪᱟᱞᱟᱣ ᱠᱟᱱ ᱥᱮ ᱮᱠ ᱚᱵᱚᱥᱛᱟ᱾
ᱟᱫᱚ ᱚᱠᱚᱭ ᱡᱮ ᱫᱟᱭᱤᱭ ᱭᱟᱢ᱾
ᱦᱮᱸ
ᱦᱮᱸ ᱚᱸᱰᱮ ᱫᱚ ᱚᱠᱚᱭ ᱡᱮᱢ ᱫᱟᱭᱤᱭ ᱭᱟ ᱫᱚ ᱚᱠᱚᱭ ᱡᱮᱢ ᱫᱳᱥᱮᱭᱟ ᱦᱚᱲᱢᱚ ᱵᱟᱹᱲᱤᱡᱚᱜ ᱵᱟᱝ ᱫᱚ ᱥᱟᱹᱨᱤᱜᱮ ᱨᱳᱜᱽ ᱟᱡᱟᱨ ᱦᱩᱭᱩᱜ᱾ ᱦᱳᱭ ᱵᱟᱵᱚᱱ ᱛᱮ ᱫᱟᱲᱮᱭᱟᱜᱼᱟ ᱟᱱᱟ ᱫᱚ᱾
ᱟᱫᱚ ᱩᱱᱤ ᱢᱟᱹᱭ ᱜᱤᱫᱽᱨᱟᱹ ᱩᱱᱤ ᱦᱚᱸ ᱦᱟᱸᱜ ᱱᱤᱛᱚᱜ ᱫᱚ ᱦᱟᱸᱜ ᱦᱩ ᱰᱤᱧ ᱧᱚᱜ ᱜᱮᱭᱟ ᱥᱮ ᱱᱮᱜ ᱮ ᱦᱟᱸᱜ ᱢᱟᱫᱽᱫᱷᱚᱢᱤᱠ ᱠᱚ ᱮᱢ ᱠᱟᱛᱮ ᱤᱞᱮᱵᱷᱮᱱ ᱨᱮ ᱦᱟᱸᱜ ᱮ ᱵᱷᱚᱨᱛᱤᱭ ᱟᱠᱟᱱᱟ᱾
ᱚ
ᱟᱫᱚ ᱱᱤᱛᱚᱜ ᱠᱷᱚᱱᱜᱮ ᱱᱚᱝᱠᱟ ᱡᱩᱫᱤ ᱱᱤᱛᱳᱜ ᱠᱷᱚᱱ ᱛᱟᱦᱚᱞᱮ ᱢᱟ ᱟᱫᱚ ᱟᱡ ᱢᱟ ᱨᱟᱹᱜᱤ ᱛᱮ ᱜᱷᱟᱱᱮ ᱜᱮ ᱞᱟᱹᱭ ᱜᱚᱫᱟᱭ ᱨᱟᱹᱜᱤ ᱛᱮ ᱢᱮᱱ ᱜᱚᱫᱟᱭ ᱯᱟᱲᱦᱟᱜ ᱢᱟᱲᱦᱟᱜ ᱤᱧ ᱵᱟᱹᱜᱤ ᱠᱟᱜ ᱵᱟᱹᱧ ᱯᱟᱲᱦᱟᱜ-ᱟ ᱯᱟᱲᱦᱟᱜ ᱠᱟᱱ ᱠᱷᱟᱱ ᱜᱤᱧ ᱱᱚᱝᱠᱟᱜ ᱠᱟᱱᱤᱧ
ᱟᱪᱪᱷᱟ
ᱯᱟᱲᱦᱟᱜ ᱵᱟᱹᱜᱤ ᱠᱟᱛᱮᱫ ᱛᱚ ᱟᱨ ᱵᱟᱭ ᱦᱩᱭᱩᱜ-ᱟ ᱥᱮ
ᱦᱮᱸ ᱵᱟᱠᱷᱟᱱ ᱯᱟᱲᱦᱟᱜ ᱫᱚᱨᱠᱟᱨ ᱜᱮᱭᱟ ᱡᱟᱦᱟᱸ ᱞᱮᱠᱟ ᱜᱮ
ᱦᱩᱸ
ᱱᱤᱛᱚᱜ ᱫᱚ ᱟᱨᱦᱚᱸ ᱡᱟᱦᱟᱸ ᱡᱟᱦᱟᱸ ᱞᱮᱠᱟ ᱳᱭ ᱥᱮ ᱤᱭᱟᱹ ᱪᱟᱹᱞᱩᱜ ᱠᱟᱱᱟ ᱦᱩᱸ ᱢᱟᱱᱮ ᱚᱱᱠᱟ ᱡᱟᱦᱟᱸᱭ ᱢᱟᱫᱽᱫᱷᱚᱢᱤᱠ ᱠᱚ ᱵᱟᱠᱚ ᱮᱢ ᱠᱟᱜ-ᱟ ᱱᱟ. ᱯᱚᱥᱛᱟᱜ ᱠᱟᱱ ᱱᱤᱛᱚᱜ ᱴᱟᱠᱟ ᱠᱚᱠᱚ ᱧᱟᱢ ᱠᱮᱭᱟ ᱦᱮᱸ ᱡᱟᱦᱟᱸᱭ ᱢᱟᱱᱮ ᱥᱟᱵ ᱵᱤᱱ ᱢᱟᱫᱽᱫᱷᱚᱢᱤᱠ ᱦᱟᱹᱵᱤᱡ ᱯᱟᱲᱦᱟᱣ ᱟᱠᱟᱱᱟ ᱠᱤᱱᱛᱩ
ᱵᱟᱭ ᱧᱟᱢ ᱠᱟᱫᱟ ᱦᱮᱸ ᱵᱟᱠᱷᱟᱱ ᱫᱚᱭ ᱡᱩᱫᱤᱧ ᱧᱟᱢ ᱠᱟᱜ ᱠᱮᱭᱟ
ᱵᱟᱹᱜᱤ ᱜᱮ ᱦᱩᱸ ᱚᱱᱠᱟ ᱟᱨᱠᱤ ᱢᱟᱱᱮ ᱡᱚᱠᱷᱚᱱ ᱛᱚᱠᱷᱚᱱ ᱥᱚᱥᱠᱟᱨ ᱡᱮ ᱤᱭᱟ. ᱭᱟ
ᱮᱴᱟᱜ ᱠᱤᱪᱷᱩ ᱫᱚ ᱵᱟᱝ ᱨᱮᱦᱚᱸ ᱥᱮ ᱱᱚᱜ-ᱚ ᱱᱚᱝᱠᱟ ᱟᱵᱚ ᱠᱚᱫᱚ ᱦᱟᱸᱜ ᱵᱟᱦᱨᱮ ᱨᱮᱵᱚᱱ ᱛᱟᱦᱮᱱ ᱠᱟᱱᱟ ᱟᱵᱚᱣᱟᱜ ᱢᱟᱱᱮ ᱢᱮᱱ ᱜᱟᱱᱚᱜ-ᱟ ᱠᱷᱚᱨᱪᱟ ᱠᱚᱫᱚ ᱩᱰᱩᱠᱚᱜ ᱠᱟᱱᱟ ᱢᱟᱱᱮ ᱤᱭᱟᱹ ᱫᱚ ᱵᱟᱝ ᱦᱩᱭᱩᱜ ᱠᱟᱱᱟ ᱚᱱᱟ ᱴᱟᱠᱟ ᱛᱮᱜᱮ ᱡᱟᱦᱟᱸ ᱧᱟᱢᱚᱜ ᱠᱟᱱ ᱢᱟᱥ ᱨᱮ
ᱦᱩᱸ ᱦᱳᱭ
ᱟᱫᱚ ᱦᱟᱯᱮ ᱦᱟᱸᱜ ᱛᱟᱭᱚᱢ ᱫᱟᱨᱟᱢ ᱛᱤᱥ ᱪᱤᱠᱟᱹᱜ ᱠᱟᱱ ᱱᱚᱜ-ᱚᱭ ᱱᱤᱛᱚᱜ ᱫᱚ ᱦᱟᱸᱜ ᱵᱚᱱᱫᱚ ᱦᱟᱛᱟᱲ ᱠᱟᱱᱟ ᱛᱚ ᱛᱤᱥ ᱠᱚᱛᱮ ᱠᱚ ᱩᱰᱩᱠ ᱠᱮᱜ-ᱟ
ᱦᱩᱸ ᱚᱱᱠᱟ ᱚᱠᱴᱳᱵᱚᱨ ᱠᱚ ᱟᱸᱡᱚᱢᱚᱜ ᱠᱟᱱ ᱛᱟᱦᱮᱸᱜ-ᱟ ᱛᱚ
ᱦᱳᱭ ᱚᱱᱟᱜ ᱜᱮ ᱦᱟᱸᱜ ᱟᱸᱡᱚᱢᱚᱜ ᱠᱟᱱᱟ ᱚᱠᱴᱳᱵᱚᱨ ᱠᱷᱚᱱ ᱠᱚ ᱮᱢᱚᱜ-ᱟ ᱫᱚ ᱛᱤᱥ ᱠᱷᱚᱱᱟᱜ ᱪᱟᱹᱞᱩᱜ-ᱟ ᱚᱱᱟᱜᱮ ᱦᱟᱸᱜ
ᱯᱚᱥᱛᱟᱜ ᱠᱟᱱᱟ ᱠᱚ ᱢᱟᱥᱮ ᱛᱤᱱᱟᱹᱜ ᱟᱯᱥᱳᱥ ᱟᱨᱠᱤ
ᱦᱳᱭ ᱵᱟᱠᱷᱟᱱ ᱫᱚ ᱚᱱᱟ ᱟᱯᱥᱳᱥ ᱨᱮᱱᱟᱜ ᱡᱤᱱᱤᱥ ᱠᱟᱱ ᱜᱮᱭᱟ ᱥᱮ ᱱᱚᱣᱟ ᱠᱚᱫᱚ
ᱯᱷᱟᱞᱛᱩ ᱯᱚᱭᱥᱟ ᱥᱮ ᱦᱮᱸ ᱵᱟᱝ ᱥᱚᱨᱠᱟᱨ ᱟᱜ
ᱦᱤᱱᱟᱹ ᱱᱤᱭᱟᱹ ᱯᱚᱭᱥᱟ ᱠᱚ ᱧᱟᱢ ᱵᱟᱲᱟᱜ ᱠᱟᱱᱛᱮ ᱱᱤᱛᱚᱜ ᱫᱚ ᱦᱟᱸᱜ ᱵᱷᱟᱜᱮ ᱜᱮᱭᱟ ᱥᱚᱝᱥᱟᱨ ᱠᱚᱨᱮ ᱫᱚ ᱩᱱᱟᱹᱜ ᱮᱴᱠᱮᱴᱚᱲᱮ ᱵᱟᱭ ᱦᱩᱭᱩᱜ ᱠᱟᱱᱟ ᱛᱚ ᱡᱟᱦᱟᱸ ᱞᱮᱠᱟ ᱠᱟᱛᱮᱫ ᱴᱮᱱᱮ ᱴᱩᱱ ᱪᱟᱞᱟᱜ ᱠᱟᱱᱟ ᱟᱨᱠᱤ ᱟᱵᱚᱣᱟᱜ ᱨᱳᱡᱽᱜᱟᱨ ᱛᱮ ᱩᱱᱫᱤᱱ ᱫᱚ ᱪᱟᱞᱟᱜ ᱠᱟᱱ ᱛᱟᱦᱮᱸᱫ ᱱᱤᱛᱚᱜ ᱫᱚ ᱠᱤᱪᱷᱩ ᱨᱮᱦᱚᱸ ᱢᱟᱱᱮ ᱤᱭᱟᱹᱜ ᱠᱟᱱᱟ ᱟᱨᱠᱤ ᱯᱚᱭᱥᱟ ᱠᱚ ᱯᱟᱹᱛᱤ ᱠᱚ ᱨᱮᱱᱟᱜ
ᱦᱳᱭ ᱢᱟᱱᱮ ᱟᱨ ᱱᱤᱡᱮ ᱛᱮᱢ ᱪᱟᱞᱟᱣ ᱫᱟᱲᱮ ᱞᱮᱠᱷᱟᱱ ᱡᱟᱦᱟᱸ ᱜᱮ ᱯᱷᱳᱱ ᱠᱚᱨᱮ ᱯᱷᱳᱱ ᱨᱮ ᱨᱤᱪᱟᱨᱡ ᱪᱟᱞᱟᱣ ᱞᱮᱱ ᱨᱮᱦᱚᱸ ᱛᱚ ᱚᱱᱮᱠ ᱥᱮᱭ ᱛᱚ ᱚᱲᱟᱜ ᱠᱷᱚᱱᱟᱜ
ᱟᱵᱚᱣᱟᱜ ᱫᱚ ᱤᱱᱟᱹᱜᱮ ᱵᱩᱦᱩ
ᱵᱚᱦᱩᱛ ᱚᱱᱟ ᱜᱮ
ᱱᱚᱜᱼᱚᱭ ᱡᱚᱠᱷᱚᱱ ᱱᱚᱜᱼᱚᱭ ᱦᱟᱸᱜ ᱞᱟᱝ ᱜᱟᱞᱢᱟᱨᱟᱜ ᱠᱟᱱ ᱱᱚᱣᱟ ᱦᱚᱸ ᱠᱟᱹᱣᱰᱤ ᱠᱚ ᱧᱟᱢᱚᱜ ᱠᱟᱱ ᱛᱮᱜᱮ ᱦᱟᱸᱜ ᱥᱮ ᱜᱟᱞᱢᱟᱨᱟᱣ ᱵᱟᱲᱟᱜ ᱦᱩᱭᱩᱜ ᱠᱟᱱᱟ ᱱᱚᱝᱠᱟ ᱱᱤᱛᱚᱜ ᱚᱠᱛᱚ ᱠᱚ ᱮᱢ ᱠᱟᱛᱮᱫ ᱱᱚᱣᱟ ᱦᱚᱸ ᱡᱟ ᱜᱮ ᱩᱰᱩᱠᱚᱜ ᱠᱟᱱ ᱱᱚᱣᱟ ᱦᱚᱸ ᱟᱭᱢᱟ ᱜᱟᱱ ᱥᱮ ᱩᱫᱷᱢᱟᱹ ᱛᱮ ᱫᱚ ᱚᱠᱟᱨᱮᱵᱤᱱ ᱧᱟᱢᱟ
ᱦᱮᱸ ᱵᱟᱠᱷᱟᱱ ᱦᱚᱲ ᱛᱤᱱᱟᱹᱜ ᱠᱚ ᱠᱷᱟᱴᱟᱜ ᱠᱟᱱ ᱨᱮᱠᱚ ᱤᱭᱟᱹᱭᱮᱫᱟ ᱥᱤᱧ ᱧᱤᱫᱟᱹ
ᱟᱵᱚ ᱫᱚ ᱵᱟᱵᱚᱱ ᱠᱟᱹᱢᱤ ᱵᱟᱵᱚᱱ ᱵᱩᱡᱽ ᱫᱟᱲᱮᱭᱟᱜ ᱠᱟᱱᱟ ᱯᱚᱭᱥᱟ ᱯᱟᱛᱤ ᱨᱮᱱᱟᱜ ᱵᱮᱯᱟᱨ ᱵᱟᱠᱷᱟᱱ ᱫᱚ ᱢᱤᱫ ᱯᱚᱭᱥᱟ ᱨᱳᱡᱽᱜᱟᱨ ᱛᱮ ᱛᱤᱱᱟᱹᱜ ᱡᱮ ᱠᱷᱟᱴᱟᱜ ᱞᱟᱜᱟᱜᱼᱟ ᱥᱮ ᱛᱤᱱᱟᱹᱜ ᱡᱮ ᱠᱚᱥᱴᱚ ᱢᱮᱱᱟᱜᱼᱟ ᱚᱱᱟ ᱫᱚ ᱦᱟᱸᱜ ᱟᱵᱚᱣᱟᱜ ᱡᱚᱠᱷᱚᱱ ᱚᱱᱠᱟᱱᱟᱜ ᱩᱢᱮᱨ ᱥᱮᱴᱮᱨᱚᱜᱼᱟ ᱵᱩᱡ ᱟᱵᱚᱱ
ᱦᱳᱭ ᱠᱟᱛᱷᱟ ᱨᱮᱜᱮ ᱠᱚ ᱞᱟᱹᱭᱟ ᱵᱚᱦᱚᱜ ᱨᱮᱱᱟᱜ ᱩᱫᱽᱜᱟᱹᱨ ᱫᱟᱜ ᱡᱟᱸᱜᱟ ᱨᱮ ᱡᱚᱨᱚ ᱞᱮᱱ ᱱᱟ ᱢᱤᱫᱴᱟᱠᱟᱢ ᱨᱳᱡᱽᱠᱟᱨᱟ ᱦᱮᱸ ᱟᱵᱚ ᱫᱚ ᱟᱫᱚ ᱵᱟᱵᱚᱱ ᱵᱩᱡ ᱫᱟ ᱚᱱᱟ ᱫᱚ
ᱟᱹᱞᱤᱧ ᱫᱚ ᱦᱟᱸᱜ ᱞᱤᱧ ᱞᱮᱜᱟ ᱵᱟᱲᱟ ᱟᱠᱟᱫ ᱜᱮᱭᱟ ᱢᱟᱡᱷᱮ ᱢᱟᱡᱷᱮ ᱫᱚ ᱚᱱᱟ ᱦᱳᱥᱴᱮᱞ ᱠᱷᱚᱱᱟᱜ ᱜᱮ᱾
ᱟᱪᱪᱷᱟ
ᱱᱚᱛᱮ ᱱᱟᱢᱟᱞ ᱫᱤᱥᱚᱢ ᱥᱮᱫ ᱫᱚᱢᱮ ᱦᱩᱭ ᱫᱚᱢᱮ ᱟᱨᱠᱤ ᱠᱟᱹᱢᱤ ᱠᱚᱫᱚ ᱧᱟᱢᱚᱜᱼᱟ ᱟᱫᱚ ᱚᱲᱟᱜ ᱠᱚ ᱨᱮ ᱫᱚ ᱵᱟᱹᱞᱤᱧ ᱞᱟᱹᱭ ᱟᱠᱚᱣᱟ ᱚᱱᱟ ᱫᱚ ᱟᱹᱞᱤᱧ
ᱦᱟᱛ ᱠᱷᱚᱨᱚᱪ ᱞᱟᱹᱜᱤᱫ
ᱦᱳᱭ ᱚᱲᱟᱜ ᱨᱮ ᱞᱟᱹᱭ ᱞᱮᱠᱷᱟᱱ ᱫᱚ ᱚᱲᱟᱜ ᱨᱮᱫᱚ ᱠᱚ ᱢᱮᱱᱟ ᱪᱮᱫ ᱛᱮᱞᱮ ᱚᱵᱷᱟᱵᱮᱫ ᱢᱮᱭᱟ᱾ ᱦᱩᱸ ᱠᱟᱹᱢᱤᱢ ᱪᱟᱞᱟᱜ ᱠᱟᱱᱟ ᱱᱤᱛᱚᱜ ᱠᱷᱚᱱ ᱠᱤᱱᱛᱩ ᱟᱹᱞᱤᱧ ᱫᱚ ᱦᱩᱸ ᱟᱞᱤᱧ ᱫᱚ ᱦᱟᱸᱜ ᱵᱤᱱ ᱞᱟᱹᱭ ᱛᱮ ᱟᱫᱚ ᱯᱚᱭ ᱠᱟᱹᱣᱰᱤ ᱠᱷᱟᱹᱛᱤᱨ ᱨᱮ ᱦᱟᱸᱜ ᱟᱹᱞᱤᱧ ᱫᱚ ᱵᱟᱹᱞᱤᱧ ᱪᱟᱞᱟᱜ ᱠᱟᱱᱟ᱾ ᱠᱟᱹᱣᱰᱤ ᱢᱟ ᱦᱮᱸ ᱜᱮ ᱢᱮᱱᱠᱷᱟᱱ ᱟᱹᱞᱤᱧ ᱢᱤᱫᱴᱟᱱ ᱪᱮᱫ ᱞᱮᱠᱟ ᱵᱩᱡᱩᱜᱼᱟ ᱚᱱᱟ ᱡᱤᱱᱤᱥ ᱴᱟᱜ ᱧᱮᱞ ᱥᱟᱱᱟᱭᱮᱫ ᱞᱤᱧᱟᱹ᱾
ᱮᱠᱫᱚᱢ ᱴᱨᱟᱭ ᱫᱚᱨᱠᱟᱨ ᱜᱮ
ᱢᱤᱫ ᱫᱷᱟᱣ ᱜᱮᱞᱤᱧ ᱪᱟᱞᱟᱣ ᱞᱮᱱᱟ ᱢᱮᱱᱫᱤᱧ ᱪᱮᱫ ᱞᱮᱠᱟ ᱵᱩᱡᱩᱜᱼᱟ
ᱦᱩᱸ
ᱦᱩᱸ ᱵᱩᱡ ᱠᱮᱫᱟᱞᱤᱧ ᱵᱟᱞᱮᱜᱮ
ᱴᱨᱟᱭ ᱠᱚᱛᱮ ᱵᱟᱝ
ᱦᱩᱸ ᱡᱚᱛᱚ ᱜᱮ ᱢᱤᱫ ᱫᱷᱟᱣ ᱠᱟᱛᱮᱫ ᱫᱚ ᱵᱩᱡᱽ ᱫᱚᱨᱠᱟᱨ ᱥᱮ ᱵᱟᱠᱷᱟᱱ ᱦᱟᱸᱜ ᱵᱟᱵᱚᱱ ᱵᱩᱡᱽ ᱫᱟᱲᱮᱭᱟᱜᱼᱟ ᱡᱤᱭᱚᱱ ᱴᱟᱜ ᱦᱟᱯᱮᱱ ᱫᱤᱱ ᱡᱤᱭᱚᱱ ᱪᱮᱫ ᱞᱮᱠᱟ ᱦᱩᱭ ᱫᱟᱲᱮᱭᱟᱜᱼᱟ ᱱᱤᱛᱚᱜ ᱠᱷᱚᱱ ᱠᱟᱹᱴᱤᱡ ᱠᱟᱹᱴᱤᱡ ᱵᱩᱡᱽ ᱠᱟᱜ ᱠᱷᱟᱱ ᱛᱚ ᱛᱚᱵᱮ ᱦᱟᱸᱜ ᱠᱚᱥᱴᱚ ᱢᱮᱱᱟᱜᱼᱟ ᱤᱱᱟᱹ ᱨᱚᱠᱚᱢ ᱚᱞᱚᱜ ᱯᱟᱲᱦᱟᱣ ᱨᱮ ᱢᱚᱱᱮ ᱮᱢ ᱦᱩᱭᱩᱜᱼᱟ
ᱦᱳᱭ ᱦᱳᱭ ᱦᱳᱭ
ᱦᱮᱸ ᱛᱚ